ᱦᱮᱞᱳ
ᱦᱮᱸ ᱥᱟᱹᱜᱩᱱ ᱥᱮᱛ ᱦᱮᱸ ᱡᱚᱦᱟᱨ ᱜᱮ ᱦᱳᱭ
ᱨᱚᱲ ᱟᱸᱡᱚᱢᱚᱜ ᱠᱟᱱᱟ
ᱦᱮᱸ ᱟᱸᱡᱚᱢᱚᱜ ᱠᱟᱱᱟ
ᱟᱪᱪᱷᱟ ᱪᱮᱫ ᱞᱮᱠᱟ ᱦᱮᱱᱟᱜ ᱵᱤᱱᱟ
ᱦᱮᱸ ᱱᱟᱯᱟᱭ ᱜᱮ ᱟᱢ
ᱤᱧ ᱦᱚᱸ ᱵᱷᱟᱹᱜᱤ ᱜᱮ
ᱚ ᱫᱤᱭᱮ ᱪᱮᱫ ᱠᱚ ᱯᱮ ᱪᱤᱠᱟᱹᱭᱮᱫᱟ
ᱪᱮᱫ ᱪᱤᱠᱟᱹ ᱵᱚᱞᱛᱮ ᱚᱲᱟᱜ ᱨᱮ ᱜᱮ ᱚᱲᱟᱜ ᱠᱚᱨᱮ ᱠᱟᱹᱢᱤ ᱠᱚ ᱠᱚᱨᱟᱣ ᱦᱩᱭᱩᱜ ᱠᱟᱱᱟ
ᱚ
ᱥᱮᱛᱟᱜ ᱨᱮ ᱡᱚᱢ ᱵᱟᱲᱟ ᱠᱚ ᱦᱩᱭᱱᱟ
ᱦᱩᱸ ᱡᱚᱢ ᱵᱟᱲᱟ ᱠᱚᱫᱚ ᱟᱹᱣᱨᱤ ᱦᱩᱭᱩᱜᱼᱟ ᱡᱚᱢ ᱦᱩᱭᱩᱜᱼᱟ ᱦᱟᱸᱜ ᱮᱠᱴᱩ ᱯᱚᱨᱮ
ᱚᱻ
ᱟᱯᱮ ᱡᱚᱢ ᱠᱮᱜ ᱟᱯᱮ ᱥᱮ ᱵᱟᱝ
ᱟᱞᱮᱭᱟᱜ ᱦᱚᱸ ᱡᱚᱢ ᱵᱟᱲᱟ ᱠᱚᱫᱚ ᱦᱩᱭ ᱠᱟᱱᱟ ᱡᱚᱷᱛᱚ ᱠᱤᱪᱷᱩ ᱜᱮ ᱦᱩᱭ ᱟᱠᱟᱱᱟ ᱫᱩᱲᱩᱵ ᱵᱟᱲᱟ ᱦᱩᱭ ᱠᱟᱱᱟ ᱟᱨᱠᱤ ᱯᱟᱵᱤᱱᱟᱛᱚ
ᱫᱤᱭᱮ ᱫᱟᱜ ᱡᱟᱹᱯᱩᱫ ᱫᱟᱭ ᱥᱮ ᱵᱟᱝ
ᱦᱩᱸ ᱫᱟᱜ ᱡᱟᱹᱯᱩᱫ ᱵᱚᱞᱛᱮ ᱚᱱᱠᱟ ᱫᱚ ᱫᱟᱜ ᱫᱚ ᱵᱟᱝ ᱦᱤᱡᱩᱜ ᱠᱟᱱᱟ ᱥᱤᱛᱩᱝ ᱠᱟᱜ ᱟᱭ ᱫᱚᱢᱮ ᱥᱤᱛᱩᱝ ᱜᱮ ᱟᱨᱠᱤ ᱥᱤᱛᱩᱝ ᱛᱮ ᱵᱟᱝ ᱴᱷᱤᱠ ᱜᱮ ᱵᱩᱡᱷᱟᱹᱜ ᱠᱟᱱᱟ ᱥᱚᱨᱤᱨ ᱠᱚ
ᱦᱳᱭ
ᱦᱳᱭ
ᱱᱚᱛᱮ ᱦᱚᱸ ᱫᱟᱜ
ᱵᱟᱝ ᱵᱟᱭ ᱫᱟᱜ ᱟᱠᱟᱜᱼᱟ ᱫᱚᱢᱮ ᱥᱤᱛᱩᱝ ᱮᱜᱼᱟᱭ ᱢᱟᱱᱮ ᱵᱟᱨ ᱯᱮ ᱫᱤᱱ ᱞᱟᱦᱟ ᱨᱮᱭ ᱫᱟᱜ ᱠᱟᱜ ᱛᱟᱢᱟᱭ ᱛᱚᱠᱷᱚᱱ ᱫᱚ ᱵᱟᱭ ᱫᱟᱜ ᱠᱟᱫᱟ
ᱚᱱᱠᱟ ᱜᱮ ᱟᱨᱠᱤ ᱨᱤᱢᱤᱞ ᱦᱚᱸ ᱨᱤᱢᱤᱞ ᱫᱚ ᱨᱤᱢᱤᱞ ᱫᱟᱭ ᱠᱤᱱᱛᱩ ᱫᱟᱜ ᱫᱚ ᱵᱟᱝ ᱦᱤᱡᱩᱜ
ᱦᱳᱭ ᱱᱚᱛᱮ ᱦᱚᱸ ᱚᱱᱠᱟ ᱜᱮ
ᱫᱟᱜ ᱞᱮᱠᱷᱟᱱ ᱵᱷᱟᱹᱜᱤ ᱚᱭᱮᱫᱟᱨ ᱠᱚᱦᱚᱸ ᱵᱷᱟᱜᱮ ᱵᱩᱡᱷᱟᱹᱜᱼᱟ ᱨᱮᱭᱟᱲ ᱧᱚᱜ ᱪᱟᱥ ᱵᱟᱥ ᱠᱚ ᱛᱤᱱᱟᱹᱜ ᱴᱟ ᱞᱟᱦᱟ ᱠᱟᱱᱟ
ᱟᱣᱛᱨᱤ ᱞᱟᱦᱟᱜᱼᱟ ᱦᱚᱸᱜᱼᱚᱭ ᱵᱚ ᱦᱩᱭ ᱟᱠᱟᱱᱟ ᱟᱯᱷᱚᱨ ᱠᱚ ᱦᱩᱭ ᱠᱟᱱᱟ ᱟᱯᱮ ᱥᱮᱫ ᱫᱚ
ᱟᱞᱮ ᱥᱮᱫ ᱦᱚᱸ ᱟᱹᱣᱨᱤᱭᱟᱜ-ᱟ ᱟᱨ ᱚᱱᱟ ᱵᱚᱨᱥᱟ ᱛᱮᱫᱚ ᱵᱟᱞᱮ ᱪᱟᱥᱟ ᱟᱨ ᱚᱱᱟ ᱵᱚᱨᱥᱟ ᱯᱚᱨᱮ ᱞᱮ ᱪᱟᱥᱟ ᱟᱨᱠᱤ ᱵᱚᱨᱥᱟᱛᱤ ᱛᱮ ᱫᱚ ᱡᱷᱚᱛᱚ ᱢᱟᱱᱮ ᱫᱟᱜ ᱞᱮᱠᱷᱟᱱ ᱰᱩᱵᱩᱡ ᱪᱟᱵᱟᱜᱼᱟ ᱥᱮ